ᱜᱚᱝᱠᱮ ᱡᱚᱦᱟᱨ ᱜᱮ. ᱾
ᱦᱮᱸ ᱡᱚᱦᱟᱨ ᱜᱮ ᱜᱚᱝᱠᱮ, ᱟᱞᱤᱧᱟᱜ ᱨᱚᱲ ᱥᱯᱚᱥᱴᱚ ᱟᱸᱡᱚᱢᱚᱜ ᱠᱟᱱᱟ ᱛᱚ?
ᱦᱳᱭ ᱟᱸᱡᱚᱢᱚᱜ ᱠᱟᱱᱟ ᱵᱮᱥ ᱵᱟᱲᱟ ᱜᱮ, ᱟᱢ ᱜᱮ ᱵᱮᱥ ᱵᱟᱲᱟ ᱜᱮ?
ᱦᱮᱸ ᱱᱤᱭᱟᱹ ᱜᱷᱟᱹᱲᱤᱡ ᱫᱚ ᱵᱮᱥ ᱦᱮᱸ ᱦᱮᱸ ᱦᱮᱸᱻ ᱱᱤᱭᱟᱹ ᱜᱟᱹᱲᱤᱜ ᱫᱚ ᱵᱮᱥ ᱵᱟᱲᱟ ᱜᱮ ᱢᱮᱱᱟᱜ ᱞᱤᱧᱟᱹ ᱢᱟᱫᱟ ᱠᱚᱫᱚ ᱠᱟᱹᱡ ᱡᱳᱨ ᱵᱟᱲᱟ ᱟᱠᱟᱫ ᱞᱤᱧᱟᱹ ᱛᱚ᱾ ᱡᱟᱯᱩᱫ ᱮᱫᱟ ᱟᱨ ᱟᱨᱚ ᱥᱤᱛᱩᱝᱮᱜ-ᱟᱭ ᱾ ᱦᱮᱸᱼ
ᱪᱮᱫ ᱠᱚᱵᱮᱢ ᱠᱟᱹᱢᱤ ᱵᱟᱲᱟᱭᱮᱫᱟ?
ᱠᱟᱹᱢᱤ ᱵᱚᱞᱛᱮ ᱫᱚ ᱱᱚᱜ-ᱚᱭ ᱱᱤᱛᱚᱜ ᱵᱷᱤᱛᱟᱹ ᱪᱷᱟᱴᱟ ᱪᱟᱞᱟᱣ ᱵᱟᱲᱟ ᱦᱩᱭᱩᱜ ᱠᱟᱱᱟ ᱛᱚ᱾
ᱦᱮᱸ᱾
ᱱᱤᱭᱟᱹ ᱜᱷᱟᱹᱲᱤᱡ ᱵᱷᱤᱛᱟᱹ ᱪᱷᱟᱴᱟᱣ ᱫᱚ ᱦᱩᱭ ᱜᱚᱫ ᱠᱟᱱᱟ ᱟᱫᱚ ᱦᱟᱸᱜ᱾ ᱱᱤᱭᱟᱹ ᱜᱷᱟᱹᱲᱤᱡ ᱫᱩᱧ ᱫᱩᱲᱩᱵ ᱡᱤᱨᱟᱹᱣ ᱜᱚᱫ ᱟᱠᱟᱱᱟ᱾
ᱩᱸᱻ
ᱟᱨᱚ ᱦᱚᱸ ᱵᱤᱱ ᱪᱷᱩᱴᱟᱹᱜ-ᱟ ᱦᱟᱸᱜ?
ᱟᱪᱪᱷᱟ ᱟᱪᱪᱷᱟ᱾
ᱛᱚ ᱟᱯᱮ ᱥᱮᱫ ᱫᱚ ᱪᱮᱫ ᱠᱚᱵᱤᱱ ᱠᱟᱹᱢᱤ ᱵᱟᱲᱟᱭᱮᱫ-ᱟ ᱟᱵᱤᱱ?
ᱟᱞᱞᱮ ᱠᱚᱫᱚ ᱦᱚᱸᱜᱼᱚᱭ ᱠᱟᱹᱢᱤ ᱫᱚ ᱵᱟᱹᱭᱦᱟᱲ ᱵᱟᱹᱫᱽ ᱨᱮᱜᱮ ᱦᱩᱭᱩᱜ ᱠᱟᱱᱟ᱾ ᱯᱟᱴ ᱠᱚᱞ ᱜᱮᱫ ᱵᱟᱲᱟᱭᱮᱫᱟ᱾
ᱛᱚ ᱜᱚᱝᱠᱮ ᱟᱯᱮ ᱫᱚ ᱯᱟᱴ ᱠᱚ ᱦᱚᱸ ᱯᱮ ᱪᱟᱥ ᱜᱮᱭᱟ ᱵᱟᱝ?
ᱦᱳᱭ ᱯᱟᱴ᱾
ᱟᱪᱪᱷᱟ ᱯᱟᱴ ᱫᱚ ᱪᱮᱫ ᱥᱚᱢᱚᱭ ᱠᱚ ᱨᱚᱦᱚᱭ ᱜᱮᱭᱟ ᱜᱚᱢᱠᱮ?
ᱯᱟᱴ ᱫᱚ ᱪᱮᱫ ᱥᱚᱢᱚᱭ ᱠᱚ ᱨᱚᱦᱚᱭ ᱜᱮᱭᱟ?
ᱵᱟᱞᱤᱧ ᱵᱩᱡᱮᱜᱼᱟ᱾
ᱢᱮᱱ ᱫᱟᱞᱤᱧ ᱯᱟᱴ ᱠᱚᱯᱮ ᱠᱚᱯᱮ ᱪᱟᱥᱮᱫ ᱫᱚ ᱪᱮᱫ ᱥᱚᱢᱚᱭ ᱯᱮ ᱨᱚᱦᱚᱭ ᱜᱮᱭᱟ ᱚᱠᱟ ᱥᱚᱢᱚᱭ ᱟᱨᱠᱤ?
ᱟᱸ ᱮᱱᱛᱮ ᱟ-ᱜ᱾ ᱮᱯᱨᱤᱞ ᱢᱟᱥ ᱥᱮᱜ ᱚᱸᱰᱮ᱾ ᱮᱲᱟ ᱯᱟᱴ ᱟᱨ ᱱᱚᱜᱼᱚᱭ ᱱᱤᱛᱚᱜ ᱮ ᱲᱟᱠᱟᱵᱟ ᱤᱱᱟᱹᱜ ᱛᱮᱜᱮ᱾
ᱜᱚᱝᱠᱮ ᱢᱟᱱᱮ ᱯᱟᱴ ᱫᱚ ᱪᱮᱫ ᱠᱟᱹᱢᱤ ᱨᱮᱯᱮ ᱞᱟᱜᱟᱣ ᱜᱮᱭᱟ ᱯᱟᱴ ᱫᱚ?
ᱫᱷᱩᱲᱤ ᱨᱮ᱾ ᱫᱩᱲᱤ ᱠᱟᱹᱢᱤ ᱨᱮ ᱚᱱᱮᱼᱼ ᱠᱟᱹᱢᱤ ᱤᱭᱟᱹ ᱚᱱᱮ ᱡᱮᱢᱚᱱ ᱥᱩᱛᱤᱞᱤ ᱤᱭᱟᱹ ᱵᱟᱵᱮᱨ ᱠᱚ ᱵᱮᱱᱟᱣᱟ ᱛᱟᱯᱚᱨ ᱯᱟᱴ ᱵᱚᱥᱛᱟ ᱠᱟᱹᱡ ᱠᱤᱪᱨᱤᱡ ᱠᱚ ᱪᱮᱫ ᱠᱚ ᱟᱨᱦᱚᱸ ᱟᱹᱠᱷᱨᱤᱧᱟᱞᱮ᱾
ᱚ ᱟᱹᱷᱨᱤᱧ ᱟᱯᱮ?
ᱚ᱾
ᱚᱻ
ᱛᱟᱦᱚᱞᱮ ᱢᱚᱴᱟᱢᱩᱴᱤ ᱟᱯᱮ ᱥᱮᱫ ᱫᱚ ᱵᱷᱟᱜᱮ ᱜᱮ ᱠᱚ ᱪᱟᱥ-ᱟ ᱯᱟᱴ ᱫᱚ ᱵᱟᱝ?
ᱦᱳᱭ ᱪᱟᱥ ᱜᱮ᱾
ᱦᱳᱭ, ᱟᱯᱮ ᱫᱚ ᱛᱤᱱᱟᱹᱜ ᱜᱟᱱ ᱯᱮ ᱪᱟᱥᱠᱟᱫᱟ ᱜᱚᱝᱠᱮ?
ᱚᱱᱠᱟ ᱚᱝᱠᱟ ᱠᱚᱣᱟᱜ ᱪᱮᱠᱟ ᱦᱮᱱᱟᱜᱼᱟ ᱰᱤᱜᱷᱟᱹ᱾ ᱚᱠᱚᱭ ᱛᱤᱱ ᱵᱤᱜᱷᱟᱹ ᱪᱟᱨ ᱵᱤᱜᱷᱟᱹ ᱨᱮᱠᱚ ᱪᱟᱥ-ᱟ᱾
ᱣᱟᱝᱜᱮ᱾ ᱛᱚ ᱤᱨ ᱠᱟᱛᱮᱫ ᱯᱮ
ᱦᱳᱭ ᱜᱚᱠᱮ ᱪᱮᱫ ᱟᱨᱦᱚ ᱞᱮ ᱡᱟᱜᱟ. ᱡᱟᱠ ᱠᱟᱛᱮᱫ ᱚᱱᱟ ᱞᱟ ᱠᱟᱛᱮᱫ ᱟᱨᱦᱚᱸ ᱛᱟᱹᱥᱤ ᱨᱚᱦᱚᱲ ᱠᱟᱛᱮᱫ ᱟᱨ ᱟᱠᱷᱨᱤᱧ ᱦᱳᱭᱳᱜ ᱟ ᱠᱩᱭᱱᱴᱟᱞ ᱛᱤᱱᱟᱹᱜ ᱠᱟᱛᱮ ᱠᱩᱭᱱᱴᱟᱞ ᱪᱟᱞᱟᱜ ᱠᱟᱱᱟ
ᱦᱩᱸ ᱦᱩᱸ
ᱛᱚ ᱫᱟᱢ ᱫᱚ ᱵᱷᱟᱜᱤ ᱜᱮ ᱢᱮᱱᱟᱜᱼᱟ ᱦᱮᱥᱮ
ᱦᱮᱸ ᱫᱟᱢ ᱢᱳᱚᱴᱟᱢᱩᱴᱤ ᱟᱴᱷᱮᱨᱳ ᱦᱟᱡᱟᱨ ᱠᱩᱲᱤ ᱦᱟᱡᱟᱨ
ᱛᱤᱱᱟᱹᱜ ᱨᱮ ᱟᱴᱷᱨᱳ ᱦᱟᱡᱟᱨ ᱠᱩᱲᱤ ᱦᱟᱡᱟᱨ ᱫᱚ ᱜᱚᱝᱠᱮ
ᱠᱩᱭᱱᱴᱟᱞ ᱛᱮ ᱢᱤᱫ ᱠᱩᱭᱱᱴᱟᱞ ᱨᱮ ᱦᱮᱸ ᱢᱤᱫ ᱠᱩᱭᱱᱴᱟᱞ ᱨᱮ
ᱚ ᱳᱡᱳᱱ ᱦᱤᱥᱟᱹᱵ ᱠᱚ ᱦᱟᱛᱟᱣᱟ ᱵᱟᱝ ᱜᱚᱢᱠᱮ ᱟᱹᱰᱤ ᱞᱟᱵᱷ ᱡᱚᱱᱚᱠ ᱜᱮᱞᱤᱧ ᱵᱩᱡᱷᱣᱮᱫ ᱫᱚ ᱠᱩᱭᱤᱱᱴᱟᱞ
ᱦᱮᱸ ᱢᱤᱫ ᱠᱩᱭᱱᱴᱟᱞ ᱨᱮ ᱟᱴᱷᱷᱟᱨᱚ ᱦᱟᱡᱟᱨ ᱠᱩᱲᱤ ᱦᱟᱡᱟᱨ ᱚᱱᱠᱟ ᱚᱱᱟ ᱫᱚ ᱚᱠᱟ ᱡᱚᱠᱷᱚᱡ ᱪᱚ ᱫᱟᱢᱚᱜᱼᱟ ᱚᱠᱟ ᱵᱚᱪᱷᱚᱨ ᱫᱚ ᱚᱠᱟ ᱵᱚᱪᱷᱚᱨ ᱫᱚ ᱵᱟᱝ ᱫᱟᱢᱚᱜᱼᱟ ᱚᱠᱟ ᱵᱚᱪᱷᱚᱨ ᱫᱚ ᱫᱚᱥ ᱦᱟᱡᱟᱨ ᱦᱩᱭᱩᱜᱼᱟ ᱠᱩᱭᱤᱱᱴᱟᱞ ᱥᱟᱛ ᱦᱟᱡᱟᱨ ᱟᱴ ᱦᱟᱡᱟᱨ ᱢᱟᱱᱮ ᱠᱚᱢ ᱦᱚᱲ ᱠᱚ ᱨᱚᱦᱚᱭ ᱞᱮ ᱠᱷᱟᱭ ᱫᱟᱢ ᱧᱚᱜᱚᱜᱼᱟ ᱟᱨ ᱡᱟᱹᱥᱛᱤ ᱦᱚᱲ ᱠᱚ ᱜᱚᱴᱟ ᱠᱚ ᱨᱚᱦᱚᱭ ᱞᱮᱠᱷᱟ ᱮᱨ ᱞᱮᱠᱷᱟᱱ ᱫᱚ ᱪᱟᱥ ᱞᱮᱠᱟᱱ ᱫᱚ ᱫᱟᱢ ᱛᱷᱚᱲᱟ ᱤᱭᱟᱹ ᱧᱚᱜᱚᱜᱼᱟ
ᱠᱚᱢᱚᱜ-ᱟ ᱵᱟᱝ
ᱦᱩᱸ
ᱦᱩᱸ
ᱟᱨ ᱛᱚᱵᱮ ᱜᱚᱝᱠᱮ ᱚᱱᱟ ᱯᱟᱴ ᱤᱭᱟᱹ ᱫᱚᱯᱮ ᱪᱤᱠᱟᱹᱭ ᱜᱮᱭᱟ ᱚᱱᱟ ᱫᱟᱨᱮ ᱛᱮᱫ ᱠᱷᱟᱹᱞᱤ ᱪᱷᱟᱞ ᱜᱮᱛᱚ ᱠᱟᱹᱢᱤ ᱨᱮᱯᱮ ᱞᱟᱜᱟᱜᱼᱟ ᱵᱟᱝ ᱪᱷᱟᱞ ᱜᱮᱛᱚ ᱯᱮ ᱟᱹᱠᱷᱨᱤᱧᱟ
ᱦᱮᱸ ᱦᱮᱸ ᱚᱱᱟ ᱠᱚᱫᱚ ᱱᱤᱡᱮ ᱛᱮᱜᱮ ᱚᱱᱟ ᱫᱚᱞᱮ ᱤᱭᱟᱹ ᱴᱷᱮᱠᱟᱣᱟ
ᱚ ᱴᱷᱮᱠᱟᱣ ᱵᱟᱲᱟᱭ ᱜᱮᱭᱟᱯᱮ ᱵᱟᱝ
ᱦᱩᱸ
ᱚᱱᱟᱛᱮ ᱟᱸᱡᱚᱢ ᱦᱩᱭ ᱠᱟᱱᱟ ᱜᱷᱟᱥᱟᱣ ᱵᱟᱲᱟ ᱜᱷᱟᱥᱟᱣ ᱞᱮᱠᱷᱟᱱ ᱜᱮ ᱵᱟᱝᱢᱟ ᱥᱮᱸᱜᱮᱞ ᱡᱩᱞᱩᱜ ᱜᱮᱭᱟ ᱥᱮ ᱪᱮᱫ
ᱦᱚᱭ ᱡᱩᱞᱩᱜ ᱜᱮᱭᱟ
ᱦᱩ
ᱟᱰᱤ ᱢᱚᱡᱽ ᱡᱩᱞᱚᱜᱼᱟ
ᱦᱮᱸ
ᱟᱯᱮ ᱚᱱᱛᱮ ᱪᱮᱫ ᱠᱚ ᱠᱚ ᱪᱟᱥ ᱵᱟᱲᱟᱭ ᱜᱮᱭᱟ
ᱟᱞᱮ ᱱᱚᱛᱮ ᱚᱱᱠᱟ ᱫᱚ ᱠᱚᱸᱰᱷᱟ ᱠᱚ ᱪᱟᱥ ᱵᱟᱲᱟᱭᱟ ᱵᱮᱥᱤ ᱫᱚ ᱵᱟᱠᱚ ᱪᱟᱥᱟ ᱳᱭᱨᱚᱠᱢ ᱟᱨᱠᱤ ᱢᱤᱫᱴᱟᱝ ᱵᱟᱨᱭᱟ᱾ ᱠᱚᱸᱰᱷᱟ ᱠᱚ ᱵᱚᱨᱵᱩᱴᱤ ᱠᱚ ᱵᱮᱸᱜᱟᱲ ᱠᱚ ᱢᱟᱞᱦᱟᱱ ᱠᱚ ᱛᱟᱯᱚᱨᱮ ᱱᱤᱛᱚᱜ ᱫᱚ ᱦᱟᱸᱜ ᱟᱨᱦᱚ ᱡᱟᱯᱩᱫ ᱵᱮᱸᱜᱟᱲ ᱦᱟᱸᱜ ᱪᱟᱥ ᱵᱟᱲᱟᱭ ᱟᱠᱚ ᱢᱤᱫᱴᱟᱝ ᱵᱟᱨᱭᱟ
ᱥᱚᱵᱡᱤ ᱠᱚ ᱵᱟᱝ
ᱡᱟᱹᱯᱩ ᱫᱤᱱ ᱨᱮᱱᱟᱜ ᱵᱮᱸᱜᱟᱲ
ᱱᱚᱛᱮ ᱦᱚᱸ ᱚᱱᱠᱟ ᱜᱮᱠᱚ ᱪᱟᱥ ᱵᱟᱲᱟᱭᱟ ᱥᱚᱵᱡᱤ-ᱴᱚᱵᱡᱤ ᱢᱟᱨᱤᱪ-ᱴᱟᱨᱤᱪ
ᱟᱪᱪᱷᱟ ᱢᱟᱹᱨᱤᱪ ᱫᱚ ᱚᱠᱟ ᱞᱮᱠᱟᱱᱟᱜ ᱜᱚᱢᱠᱮ ᱯᱮ ᱪᱟᱥ ᱜᱮᱭᱟ ᱚᱱᱛᱮ
ᱦᱩᱸ ᱢᱟᱨᱤᱪ ᱦᱚᱸᱠᱚ ᱪᱟᱥ ᱜᱮᱭᱟ ᱚᱱᱠᱟ
ᱚ ᱛᱚ ᱫᱟᱢ ᱠᱚᱦᱚᱸ ᱢᱟᱨᱤᱪ ᱨᱮᱱᱟᱜ ᱫᱚ ᱵᱷᱟᱜᱤ ᱜᱮ ᱢᱮᱱᱟᱜᱼᱟ ᱵᱟᱝ?
ᱦᱩᱸ᱾
ᱟᱯᱮ ᱫᱚ ᱜᱚᱢᱠᱮ ᱟᱠᱷᱨᱤᱧ ᱟᱯᱮ ᱥᱮ ᱯᱟᱹᱭᱠᱟᱹᱨ ᱴᱷᱮᱱ ᱯᱮ ᱮᱢ ᱜᱮᱭᱟ?
ᱦᱟᱸ?
ᱢᱮᱱᱫᱟᱞᱤᱧ ᱟᱠᱷᱨᱤᱧ ᱜᱮᱭᱟᱯᱮ ᱥᱮ ᱯᱟᱹᱭᱠᱟᱹᱨᱤ ᱴᱷᱮᱱ ᱯᱮ ᱮᱢ ᱜᱮᱭᱟ ᱟᱯᱮ ᱫᱚ?
ᱦᱮᱸ ᱪᱮᱠᱟ ᱦᱚᱸ ᱵᱟ
ᱢᱮᱱ ᱫᱟᱞᱤᱧ ᱟᱠᱨᱤᱧ ᱜᱮᱭᱟ ᱯᱮ ᱥᱮ ᱟᱯᱮ ᱫᱚ ᱯᱟᱹᱭᱠᱟᱹᱨᱤ ᱴᱷᱮᱱ ᱯᱮ ᱮᱢ ᱜᱮᱭᱟ?
ᱩᱻ ᱯᱟᱹᱭᱠᱟᱹᱨ
ᱦᱚᱻ
ᱯᱟᱹᱭᱠᱟᱹᱨ ᱞᱮ ᱮᱢᱟ ᱠᱚᱣᱟ᱾ ᱟᱨ ᱚᱠᱚᱭ ᱫᱚ ᱛᱷᱚᱲᱟ ᱜᱟᱱᱮ ᱨᱚᱦᱚᱭ ᱠᱟᱜ ᱠᱷᱟᱡ ᱫᱚ ᱩᱱᱤ ᱫᱚ ᱫᱩᱲᱩᱵ ᱠᱟᱛᱮᱜ ᱮ ᱟᱹᱷᱨᱤᱧᱟ ᱾
ᱦᱮᱸ ᱛᱚ ᱦᱮᱸ ᱾ ᱢᱚᱴᱟᱢᱩᱴᱤ ᱪᱟᱥ ᱠᱚᱫᱚ ᱵᱷᱟᱜᱤ ᱜᱮ ᱦᱩᱭᱩᱜ ᱛᱟᱯᱮ ᱜᱮᱭᱟ ᱵᱟᱝ?
ᱦᱮᱸ ᱦᱚ ᱚᱱᱠᱟᱜᱮ ᱡᱚᱛᱚ ᱞᱮᱠᱟ ᱜᱮ ᱪᱟᱥ ᱫᱚ ᱚᱱᱛᱮ ᱫᱚ ᱦᱩᱭᱩᱜᱼᱟ᱾ ᱟᱫᱚ ᱪᱟᱥ ᱫᱚ ᱫᱟᱜ ᱛᱷᱚᱲᱟ ᱚᱵᱷᱟᱵᱽ ᱠᱟᱨᱚᱱ ᱛᱮ ᱵᱟᱠᱚ ᱢᱟᱱᱮ ᱤᱱᱟᱹᱜ ᱰᱷᱮᱨ ᱵᱟᱠᱚ ᱪᱟᱥᱟ ᱛᱷᱚᱲᱟ ᱛᱷᱚᱲᱟ ᱠᱚ ᱪᱟᱥᱟ ᱾
ᱚᱻ ᱠᱮᱱᱮᱞ ᱠᱚᱫᱚ ᱵᱟᱹᱱᱩᱜ ᱛᱮ ᱥᱮᱞᱳ ᱠᱚ?
ᱦᱩᱸ ᱵᱟᱹᱱᱩᱜᱼᱟ ᱚᱱᱟ ᱠᱚᱫᱚ, ᱚᱱᱟ ᱚᱲᱟᱜ ᱠᱚᱨᱮᱱᱟᱜ ᱢᱟᱨᱥᱟᱞ ᱨᱮᱭᱟᱜ ᱢᱤᱱᱤ ᱢᱟᱨᱥᱟᱞ ᱚᱱᱟ ᱠᱚᱛᱮ ᱜᱮ ᱠᱚ ᱪᱟᱥ ᱵᱟᱲᱟᱭᱟ ᱾ ᱯᱩᱠᱷᱨᱤ ᱠᱚᱨᱮ ᱠᱷᱚᱡ ᱫᱟᱜ ᱠᱚ ᱨᱟᱠᱟᱵᱟ ᱰᱚᱵᱷᱟᱜ ᱠᱚᱨᱮ ᱠᱷᱚᱡ ᱾
ᱦᱩᱸ᱾
ᱟᱨ ᱚᱱᱟ ᱪᱷᱞᱚ ᱴᱚᱞᱳ ᱚᱱᱟ ᱠᱚ ᱢᱮᱱᱟᱜᱼᱟ ᱾ ᱚᱱᱟ ᱠᱚ ᱡᱟᱭᱜᱟ ᱨᱮᱫᱚ ᱵᱷᱟᱞᱮ ᱠᱚ ᱪᱟᱥᱟ ᱡᱚᱱᱰᱨᱟ ᱠᱚ ᱜᱳᱴᱟ ᱵᱟᱹᱭᱦᱟᱹᱲ ᱾ ᱟᱞᱮ ᱱᱮᱛᱮ ᱦᱚᱸᱠᱚ ᱪᱟᱥ ᱜᱮᱭᱟ ᱡᱚᱱᱰᱨᱟ ᱠᱚ ᱛᱷᱚᱲᱟ ᱠᱚ ᱢᱟ ᱟᱞᱮ ᱠᱚ ᱛᱷᱚᱲᱟ ᱥᱟᱺᱜᱤᱧ ᱧᱚᱜ ᱚᱱᱠᱟ ᱮᱠ ᱠᱤᱞᱳᱢᱤ ᱢᱟᱱᱮ ᱟᱞᱮ ᱠᱚ ᱮᱞᱟᱠᱟ ᱧᱚᱜ ᱨᱮᱫᱚ ᱠᱚᱢ ᱧᱚᱜ ᱦᱩᱭᱩᱜᱼᱟ ᱟᱞᱮ ᱠᱷ ᱛᱷᱚᱲᱟ ᱮᱠ ᱠᱤᱞᱳᱢᱤᱴᱟᱨ ᱫᱩ ᱠᱤᱞᱳᱢᱤᱴᱟᱨ ᱥᱟᱺᱜᱤᱧ ᱫᱚ ᱡᱚᱱᱰᱨᱟ ᱠᱚ ᱜᱚᱴᱟ ᱵᱟᱹᱭᱦᱟᱲ ᱾ ᱥᱚᱵᱽᱡᱤ ᱴᱚᱵᱡᱤ ᱮᱠᱫᱚᱢ ᱟᱹᱞᱩ ᱴᱟᱞᱩ ᱟᱹᱞᱩ ᱡᱚᱠᱷᱚᱡ ᱦᱚᱸ ᱟᱹᱞᱩ ᱜᱚᱴᱟ ᱵᱟᱹᱭᱦᱟᱹᱲ ᱾
ᱦᱮᱸ᱾ ᱛᱚ ᱱᱤᱭᱟᱹ ᱥᱤᱡᱤ, ᱱᱤᱭᱟᱹ ᱟᱪᱷᱟ
ᱦᱮᱸ ᱞᱟᱹᱭᱵᱮᱱ?
ᱢᱮᱱᱫᱟᱞᱤᱧ ᱟᱯᱮ ᱦᱚᱸ ᱛᱚᱵᱮ ᱟᱞᱩ ᱠᱚᱫᱚᱯᱮ ᱪᱟᱥ ᱞᱮᱜ ᱜᱮᱭᱟ?
ᱦᱳᱭ ᱪᱟᱥ ᱵᱟᱲᱟᱭ ᱜᱮᱭᱟᱞᱮ ᱚᱱᱠᱟ ᱡᱚᱢ ᱵᱟᱲᱟᱭ ᱞᱟᱹᱜᱤᱫ ᱚᱲᱟᱜ ᱡᱚᱢ ᱵᱟᱲᱟ ᱞᱟᱹᱜᱤᱫ ᱾ ᱵᱚᱪᱷᱚᱨ ᱨᱮ ᱡᱮᱢᱚᱱ ᱡᱚᱢ ᱞᱮᱠᱟ᱾ ᱢᱟᱱᱮ ᱠᱤᱨᱤᱧ ᱠᱚᱫᱚ ᱥᱮᱨᱚᱠᱚᱢ ᱫᱚ ᱵᱟᱝ ᱦᱩᱭᱩᱜᱼᱟ ᱾
ᱚᱻ ᱟᱪᱪᱷᱟ ᱾
ᱥᱮ ᱵᱟᱯᱞᱟ ᱵᱤᱦᱟᱹ ᱠᱚ ᱚᱱᱟ ᱠᱚ ᱦᱩᱭᱩᱜ ᱠᱷᱟᱡ ᱛᱚ ᱚᱱᱟ ᱠᱚᱞᱮ ᱪᱟᱥ ᱛᱮ ᱜᱮ ᱨᱟᱹᱥᱩᱱ, ᱯᱮᱭᱟᱡᱽ ᱠᱚ ᱟᱨ ᱟᱹᱞᱩ ᱾ ᱦᱮᱸ ᱨᱟᱥᱩᱱ ᱯᱮᱸᱭᱟᱡᱽ ᱡᱚᱛᱚ ᱜᱮ ᱦᱩᱭᱩᱜᱼᱟ ᱚᱱᱟ ᱚᱠᱛᱮ ᱾
ᱦᱚ
ᱛᱟᱦᱞᱮ ᱵᱟᱯᱞᱟ ᱠᱚ ᱦᱩᱭ ᱞᱮᱱᱠᱷᱟᱡ ᱫᱚ ᱪᱟᱥ ᱢᱮ᱾ ᱪᱟᱥ ᱵᱟᱲᱟᱛᱮ ᱨᱟᱠᱟᱵ ᱠᱟᱛᱮᱫ ᱵᱮᱱ ᱵᱟᱯᱞᱟ ᱢᱮ‌᱾
ᱦᱩᱸ, ᱛᱚ ᱚᱯᱮ ᱥᱮᱫ ᱫᱚ ᱟᱹᱰᱤ ᱥᱩᱵᱤᱫᱷᱟ ᱦᱮᱸ ᱛᱚ ᱞᱮ ᱫᱤᱧ ᱞᱟᱹᱭ ᱫᱟᱞᱤᱧ ᱵᱚᱦᱩ ᱥᱩᱵᱤᱫᱟ ᱜᱮᱭᱟ ᱟᱞᱮ ᱥᱮᱫ ᱦᱮᱸ ᱾
ᱦᱮᱸ ᱾
ᱟᱞᱮ ᱥᱮᱫ ᱫᱚ ᱥᱮᱛᱚ ᱱᱚᱛᱮ ᱠᱤᱨᱤᱧ ᱵᱷᱚᱨᱥᱟ ᱜᱮ ᱜᱚᱝᱠᱮ ᱾
ᱦᱮᱸ ᱾ ᱱᱚᱸᱛᱮ ᱫᱚ ᱦᱩᱭᱩᱜ ᱜᱮᱭᱟ ᱡᱚᱛᱚ ᱜᱮ ᱪᱟᱥ ᱾
ᱚ ᱾
ᱛᱩᱲᱤ ᱠᱚ ᱪᱟᱥᱟ ᱛᱟᱨᱯᱚᱨ ᱦᱳᱭ ᱛᱩᱲᱤ ᱦᱚᱸᱛ ᱯᱤᱥᱤ ᱟᱨ ᱪᱮᱫ? ᱚᱱᱟ ᱛᱤᱥᱤ ᱠᱚ ᱢᱮᱱᱟᱜᱼᱟ ᱛᱤᱥᱤ ᱫᱚᱠᱚᱢ ᱠᱚ ᱪᱟᱥᱟ ᱠᱤᱱᱛᱩ ᱦᱩᱭᱩᱜ ᱜᱮᱭᱟ ᱚᱱᱟ ᱠᱚᱦᱚᱸ ᱾ ᱟᱨ ᱛᱟᱦᱚᱞᱮ ᱠᱟᱞᱳ ᱡᱤᱨᱟ ᱱᱤᱭᱟᱹ ᱠᱚᱦᱚᱸ ᱦᱩᱭᱩᱜ ᱜᱮᱭᱟ ᱾ ᱦᱟᱸ ᱠᱟᱞᱚ ᱡᱤᱨᱟ ᱦᱚᱸ ᱦᱩᱭᱩᱜ ᱜᱮᱭᱟ ᱪᱟᱥ ᱱᱚᱣᱟ ᱠᱚᱨᱮ ᱾ ᱟᱫᱚ ᱵᱟᱠᱚ ᱵᱟᱠᱚ ᱮᱨᱟ ᱟᱹᱰᱤ ᱠᱚᱢ ᱦᱚᱲ ᱠᱚ ᱮᱨ ᱵᱟᱲᱟᱭᱟ ᱾
ᱦᱩᱸ ᱾ ᱛᱚ ᱛᱚᱨᱢᱩᱡᱽ ᱢᱚᱨᱢᱩᱡᱽ ᱠᱚᱦᱚ ᱯᱮ ᱮᱨ ᱜᱮᱭᱟ ᱛᱚ
ᱛᱚᱨᱢᱩᱡᱽ! ᱱᱚᱛᱮ ᱫᱚ ᱵᱟᱠᱚ ᱤᱭᱟᱹ ᱵᱟᱲᱟᱭᱟ ᱚᱱᱟ ᱠᱚᱫᱚ, ᱦᱩᱭᱩᱜ ᱜᱮᱭᱟ ᱟᱫᱚ ᱵᱟᱠᱚ ᱤᱭᱟᱹ ᱵᱟᱲᱟᱭ ᱚᱱᱮ ᱱᱚᱛᱮ ᱫᱚ ᱾
ᱱᱚᱣᱟ ᱠᱚ ᱡᱟᱭᱜᱟ ᱨᱮᱫᱚ ᱦᱩᱭᱩᱜ ᱜᱮᱭᱟ ᱡᱷᱚᱛᱚ ᱜᱮ ᱚᱱᱟ ᱠᱚ ᱥᱚᱥᱟ ᱴᱚᱥᱟ ᱡᱟ ᱦᱮᱱᱟᱜᱼᱟ ᱾
ᱦᱩᱸ ᱾
ᱛᱚ ᱵᱟᱠᱚ ᱤᱭᱟᱹ ᱵᱟᱠᱚ ᱪᱟᱥ ᱵᱟᱲᱟᱭᱟ ᱡᱟᱹᱥᱛᱤ ᱚᱱᱟ ᱠᱚᱫᱚ ᱾ ᱠᱩᱱᱫᱨᱤ!
ᱦᱩᱸ!
ᱦᱚᱭ ᱦᱩᱭᱩᱜ ᱜᱮᱭᱟ, ᱚᱱᱮ ᱡᱚᱢ ᱠᱩᱱᱫᱨᱤ ᱨᱮ ᱫᱚ ᱦᱩᱸ ᱾ ᱦᱩᱸ ᱦᱩᱭᱩᱜ ᱜᱮᱭᱟ ᱟᱹᱰᱤ ᱨᱟᱸᱜᱟ ᱦᱩᱭᱩᱜᱼᱟ ᱱᱚᱛᱮ ᱢᱟ ᱟᱨᱦᱚᱸ ᱾
ᱟᱪᱪᱷᱟ ᱟᱹᱞᱤᱧ ᱢᱤᱫᱴᱟᱝ ᱜᱟᱛᱮ ᱢᱮᱱᱟᱭᱟ ᱚᱱᱛᱮ ᱫᱚ ᱦᱟᱸᱜ ᱠᱩᱱᱫᱽᱨᱤ ᱫᱚ ᱦᱟᱸᱜ ᱵᱟᱝ ᱠᱚ ᱪᱟᱥ ᱜᱮᱭᱟ, ᱡᱷᱚᱛᱚ ᱠᱤᱪᱷᱩ ᱠᱚ ᱪᱟᱥᱟ ᱢᱮᱱᱠᱷᱟᱱ‌ ᱠᱩᱱᱫᱽᱲᱨᱤ ᱫᱚ ᱦᱟᱸᱜ ᱵᱟᱝ ᱟᱫᱚ ᱚᱱᱟᱜᱮ ᱟᱹᱵᱤᱱ ᱞᱤᱧ ᱠᱩᱞᱤ ᱮᱜ ᱵᱤᱱᱟ ᱯᱟᱪᱮ ᱟᱯᱮ ᱥᱮᱫ ᱦᱚᱸ ᱠᱩᱸᱱᱫᱽᱨᱤ ᱠᱚ ᱵᱟᱠᱚ ᱪᱟᱥᱼᱟ!
ᱠᱩᱸᱫᱽᱨᱤ ᱠᱚᱦᱚ ᱢᱟᱱᱮ ᱦᱩᱭᱩᱜ ᱜᱮᱭᱟ ᱢᱟᱱᱮ ᱪᱟᱥ ᱤᱧ ᱧᱮᱞ ᱵᱟᱲᱟ ᱟᱠᱟᱫ ᱠᱚᱣᱟ ᱪᱟᱥᱟ ᱟᱠᱚ ᱾ ᱟᱫᱚ
ᱠᱩᱫᱽᱨᱤ ᱦᱚ ᱟᱹᱰᱤ ᱨᱟᱸᱜᱟ ᱦᱩᱭᱩᱜ ᱫᱚ ᱦᱚᱭ ᱮᱢᱱᱤ ᱦᱚ ᱚᱱᱟ ᱫᱟᱨᱮ ᱠᱚᱨᱮ ᱦᱚ ᱚᱱᱟ ᱨᱚᱦᱚᱭ ᱠᱟᱜ ᱠᱷᱟᱡ ᱚᱱᱟ ᱠᱚ ᱜᱟᱡᱟᱲ ᱠᱚᱨᱮ ᱢᱤᱫ ᱜᱷᱟᱹᱲᱤᱡ ᱛᱮ ᱤᱭᱟᱹᱜᱼᱟ ᱾ ᱨᱟᱠᱟᱵ ᱚᱜᱼᱟ᱾
ᱦᱩᱸ ᱾
ᱢᱟᱱᱮ ᱡᱷᱚᱛᱚ ᱜᱮ ᱪᱟᱥ ᱞᱮᱠᱟ ᱡᱟ ᱡᱷᱚᱛᱚ ᱜᱮ ᱪᱟᱥ ᱞᱮᱠᱟ ᱡᱟᱭ ᱜᱟ ᱦᱮᱱᱟᱜᱼᱟ ᱱᱚᱣᱟ ᱠᱚᱨᱮ ᱫᱚ ᱟᱫᱚ ᱚᱠᱚᱭ ᱦᱚᱲ ᱡᱩᱫᱤ ᱵᱟᱭ ᱪᱟᱥ ᱠᱷᱟᱡ ᱫᱚ ᱵᱟᱭ ᱪᱟᱥᱟ ᱾ ᱟᱹᱲᱤ ᱫᱚ ᱵᱟᱭ ᱫᱚ ᱟᱨ ᱵᱟᱠᱷᱟᱡ ᱫᱚ ᱪᱟᱥ ᱞᱮᱠᱷᱟᱡ ᱡᱷᱚᱛᱚ ᱜᱮ ᱦᱩᱭᱩᱜᱼᱟ ᱦᱳᱭ ᱾
ᱟᱞᱮ ᱥᱮᱜ ᱦᱚᱸ ᱦᱩᱸ ᱟᱞᱮ ᱥᱮᱜ ᱦᱚᱸ ᱚᱝᱠᱟ ᱜᱮ ᱜᱚᱝ ᱠᱮ ᱟᱲᱤ ᱥᱚᱛᱚ ᱱᱟ ᱚᱱᱟ ᱠᱚ ᱫᱚᱢᱮ ᱪᱟᱥ ᱵᱟᱥ ᱠᱚ
ᱦᱩᱸ ᱥᱟᱥᱟᱝ ᱚᱱᱟ ᱠᱚᱦᱚ ᱥᱟᱥᱟᱝ ᱠᱚᱦᱚ ᱦᱩᱭᱩᱜ ᱜᱮᱭᱟ, ᱥᱟᱥᱟᱝ ᱢᱟ ᱡᱟᱦᱟ ᱨᱮᱜᱮ ᱦᱩᱭᱩᱜ ᱢᱟᱜᱡᱷᱟᱲ ᱞᱟᱛᱟᱨ ᱠᱚᱨᱮ ᱦᱚᱸ ᱫᱟᱨᱮ ᱞᱟᱛᱟᱨ ᱠᱚᱨᱮ ᱦᱚᱸ ᱦᱩᱭᱩᱜᱼᱟ ᱾
ᱦᱳᱭ ᱛᱚ ᱾
ᱦᱩᱸ ᱾
ᱟᱯᱮ ᱥᱮᱫ ᱫᱚ ᱟᱹᱰᱤ ᱜᱮ ᱞᱟᱵᱷᱽ ᱡᱚᱱᱚᱠ ᱫᱤᱥᱚᱢ ᱞᱮᱠᱟ ᱞᱤᱧ ᱵᱩᱡᱷᱟᱹᱣᱮᱫ ᱫᱚ ᱦᱟᱸᱜ ᱟᱹᱰᱤ ᱢᱟᱱᱮ
ᱦᱳᱭ ᱞᱟᱵᱷᱽ ᱫᱚ ᱞᱟᱵᱷᱽ ᱜᱮᱭᱟ, ᱛᱷᱚᱲᱟ ᱫᱟᱜ ᱨᱮᱭᱟᱜ ᱚᱱᱟ ᱥᱚᱢᱚᱥᱟ ᱡᱮᱢᱚᱱ ᱚᱲᱟᱜ ᱨᱮ ᱚᱠᱚᱭ ᱠᱚᱣᱟᱜ ᱢᱟᱨᱥᱟᱞ ᱢᱮᱱᱟᱜ-ᱟ ᱡᱮᱢᱚᱱ ᱢᱤᱱᱤ ᱢᱟᱨᱥᱟᱞ ᱛᱚ ᱩᱱᱠᱩ ᱠᱚᱠᱩ ᱪᱟᱥ ᱵᱟᱲᱟᱭᱟ᱾ ᱟᱨ ᱵᱟᱠᱤ ᱦᱚᱲ ᱫᱚ ᱵᱟᱠᱚ ᱪᱟᱥ ᱫᱟᱲᱮᱜᱟ᱾ ᱢᱟᱱᱮ ᱫᱟᱜ ᱛᱷᱚᱲᱟ ᱚᱵᱟᱵ ᱧᱚᱜ ᱜᱮᱭᱟ ᱴᱟᱱ ᱧᱚᱜ ᱜᱮᱭᱟ ᱟᱞᱮ ᱱᱚᱛᱮ, ᱟᱨ ᱛᱷᱚᱲᱟ ᱟᱞᱮ ᱦᱚᱭ ᱛᱷᱚᱲᱟ ᱜᱟᱱ ᱱᱚᱛᱮ ᱮᱠ ᱠᱤᱞᱳᱢᱤᱴᱟᱨ ᱚᱸᱰᱮ ᱫᱚ ᱫᱟᱜ ᱢᱮᱱᱟᱜ-ᱟ ᱟᱹᱰᱤ ᱪᱮᱛᱟᱱ ᱨᱮ ᱢᱟᱱᱮ ᱚᱸᱰᱮ ᱫᱚ ᱢᱟᱱᱮ ᱠᱚ ᱪᱟᱥ ᱜᱮᱭᱟ ᱦᱩᱲᱩ ᱠᱩ ᱵᱟᱨᱚ ᱢᱟᱥ, ᱦᱩᱸ ᱵᱟᱨᱚ ᱢᱟᱥ ᱠᱚ ᱪᱟᱥᱟ ᱦᱩᱸ ᱵᱚᱪᱷᱚᱨ ᱨᱮ ᱵᱟᱨ ᱫᱷᱟᱣ ᱦᱩᱲᱩ ᱠᱩ ᱪᱟᱥᱟ᱾
ᱚ ᱟᱯᱮ ᱫᱚ ᱛᱚᱵᱮ ᱜᱚᱝᱠᱮ ᱜᱚᱰᱟ ᱦᱩᱲᱩ ᱫᱚ ᱪᱟᱥ
ᱜᱳᱰᱟ ᱦᱩᱲᱳ ᱚᱱᱟ ᱠᱚᱫᱚ ᱟᱞᱮ ᱱᱚᱛᱮ ᱫᱚ ᱚᱱᱮ ᱵᱟᱥ ᱠᱟᱹᱴᱤᱜ ᱠᱟᱹᱴᱤᱜ ᱦᱩᱲᱩ-ᱟ ᱚᱱᱟ ᱫᱚ ᱠᱚᱢ ᱠᱚ ᱪᱟᱥᱟ ᱢᱟᱱᱮ ᱤᱭᱟᱹ ᱱᱤᱨᱚᱱᱡᱚᱱ, ᱟᱨ ᱛᱟᱨᱯᱚᱨ ᱚᱱᱟ ᱤᱭᱟᱹ ᱥᱚᱨᱱᱚ ᱞᱚᱛᱟ ᱚᱱᱟ ᱠᱚ ᱡᱟᱹᱥᱛᱤ ᱫᱚ ᱥᱚᱨᱱᱚ᱾
ᱩ ᱥᱟᱫᱟ ᱥᱚᱨᱱᱚ ᱜᱚᱢᱠᱮ?
ᱦᱮᱸ ᱥᱟᱫᱟ ᱥᱚᱨᱱᱚ ᱠᱚ ᱪᱟᱥ ᱜᱮᱭᱟ ᱟᱨ ᱱᱚᱣᱟ ᱤᱭᱟᱹ ᱦᱚ ᱥᱟᱫᱟ ᱥᱚᱨᱚᱱᱚ ᱵᱷᱟᱞᱮ ᱦᱩᱭᱩᱜ-ᱟ ᱱᱚᱛᱮ᱾
ᱟᱪᱪᱷᱟ ᱛᱚᱵᱮ ᱵᱷᱩᱛ ᱢᱩᱨᱤ ᱫᱚᱯᱮ ᱪᱟᱥ ᱵᱟᱲᱟᱭᱮᱜ ᱜᱮᱭᱟ ᱥᱮ ᱵᱟᱝ?
ᱵᱷᱚᱴ ᱵᱷᱩᱴᱤ
ᱵᱷᱩᱛ ᱢᱩᱲᱤ ᱵᱷᱩᱛ ᱢᱩᱲᱤ ᱦᱩᱲᱩ?
ᱚᱱᱟ ᱠᱚᱩᱲᱩ ᱫᱚ ᱵᱟᱹᱧ ᱟᱸᱡᱚᱢ ᱠᱟᱜ-ᱟ ᱜᱚᱝᱠᱮ ᱱᱚᱛᱮ ᱫᱚ ᱵᱟᱹᱱᱩᱜ-ᱟ᱾
ᱟᱞ ᱥᱮᱫ ᱫᱚ ᱯᱟᱹᱦᱤᱞ ᱞᱟᱹᱭ ᱵᱟᱲᱟ ᱠᱟᱫᱟ ᱫᱟᱩ ᱛᱟᱠᱚ ᱦᱚ ᱚᱱᱟ ᱵᱷᱩᱛᱢᱩᱲᱤ ᱦᱩᱲᱩ ᱪᱟᱣᱞᱮ ᱜᱮᱠᱚ ᱡᱚᱢ ᱠᱟᱱ ᱛᱟᱦᱮᱸ ᱢᱟᱱᱮ ᱦᱮᱸᱫᱮ ᱜᱮᱭᱟ ᱟᱨᱠᱤ ᱪᱟᱣᱞᱮᱴᱟ ᱦᱮᱸᱫᱮ ᱦᱮᱸᱫᱮ ᱣᱮᱞᱚ ᱦᱟᱞ ᱠᱟ ᱦᱟᱞᱠᱟ ᱜᱮ ᱵᱤᱥᱤ ᱫᱚ ᱵᱟ ᱟᱨᱠᱤ᱾
ᱚᱸ
ᱛᱚ ᱦᱮᱸᱫᱮ ᱦᱚᱲᱩ ᱫᱩᱵᱤᱱ ᱧᱮᱞ ᱠᱟᱫᱟ ᱥᱮ ᱵᱟᱝ ᱜᱚᱢᱠᱮ?
ᱵᱟᱸᱫᱮ ᱭᱟᱜ ᱫᱚ ᱵᱟᱹᱞᱤᱧ ᱧᱮᱞ ᱠᱟᱜ-ᱟ ᱟᱨᱟᱜ ᱟᱜ ᱟᱨᱟᱜ ᱟᱜ ᱦᱳᱭ ᱟᱨᱟ ᱨᱟᱜ ᱞᱤᱧ ᱧᱮᱞ ᱵᱟᱲᱟᱣᱟ ᱟᱨᱟᱜ ᱪᱟᱥ ᱵᱟᱲᱟᱭ ᱜᱮᱭᱟ ᱠᱚ ᱱᱚᱛᱮ ᱢᱟᱡᱷᱮ ᱢᱟᱡᱷᱮ᱾ ᱟᱹᱰᱤ ᱠᱚᱢ ᱠᱚ ᱪᱟᱥᱟ ᱚᱱᱟ ᱫᱚ ᱯᱷᱚᱞᱚᱱ ᱠᱚᱢ ᱧᱚᱜ ᱜᱮᱭᱟ ᱛᱚ ᱱᱟᱛᱮ᱾ ᱯᱷᱚᱞᱚᱱ ᱫᱚ ᱡᱟᱹᱥᱛᱤ ᱫᱚ ᱱᱚᱣᱟ ᱟᱞᱮ ᱱᱚᱣᱟ ᱠᱚ ᱡᱟᱜᱟ ᱮᱞᱟᱠᱟ ᱨᱮᱫᱚ ᱢᱟᱱᱮ ᱚᱝᱠᱟ ᱚᱱᱟ ᱥᱚᱨᱱᱚ ᱦᱩᱲᱩ᱾
ᱚᱸ
ᱚᱱᱟ ᱠᱚᱫᱚ ᱢᱟᱱᱮ ᱵᱤᱜᱷᱟᱹ ᱨᱮ ᱯᱚᱸᱫᱨᱚ
ᱟ ᱪᱷᱟ
ᱩᱸᱻ
ᱚ ᱱᱚᱝᱠᱟ ᱠᱷᱳᱵᱳ ᱛᱟᱦᱞᱮ
ᱦᱟᱸ
ᱢᱮᱱᱫᱟᱞᱤᱧ ᱜᱚᱢ ᱜᱚᱢᱠᱮ ᱫᱚ ᱦᱟᱸᱜ ᱴᱟᱭᱤᱢ ᱠᱚᱫᱚ ᱦᱟᱸᱜ ᱦᱩᱭ ᱥᱟᱹᱛ ᱠᱟᱱ ᱛᱟᱞᱟᱝᱟ ᱦᱮᱸ ᱥᱮ, ᱦᱚᱸ ᱴᱟᱭᱤᱢ ᱠᱚᱦᱚ ᱦᱩᱭ ᱥᱟᱹᱛ ᱠᱟᱱᱟ ᱠᱟᱹ ᱜᱮᱞᱟᱝ ᱜᱟᱞᱢᱟᱨᱟᱣ-ᱟ, ᱦᱩᱸ